ᱦᱮᱸ ᱡᱚᱸᱦᱟᱨ ᱜᱮ ᱡᱚᱸᱦᱟᱨ ᱜᱮ᱾ ᱨᱚᱲ ᱠᱚᱫᱚ ᱟᱸᱡᱚᱢᱚᱜ ᱠᱟᱱᱟ ᱱᱟᱯᱟᱭ ᱜᱮ?
ᱦᱚᱸ ᱟᱸᱡᱚᱢᱚᱜ ᱠᱟᱱᱟ ᱱᱟᱯᱟᱭ ᱜᱮ᱾ ᱮᱸ ᱟᱹᱞᱤᱧᱟᱜ ᱨᱚᱲ ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱ ᱜᱮᱭᱟ᱾
ᱚ ᱡᱮ ᱪᱮᱫ ᱯᱮ ᱪᱤᱠᱟᱹᱭᱮᱫ ᱛᱮ?
ᱵᱟᱝ ᱱᱤᱛᱚᱜ ᱫᱚ ᱮᱸ ᱮᱸ ᱡᱚᱢᱟᱜ ᱠᱚ ᱛᱮᱭᱟᱨ ᱠᱤᱟᱹᱧ ᱛᱮᱭᱟᱨ ᱠᱟᱛᱮ ᱟᱫᱚ ᱡᱚᱢ ᱦᱩᱭᱩᱜ ᱱᱟᱦᱟᱜ᱾
ᱦᱮᱸ ᱛᱚ᱾
ᱟᱫᱚ ᱚᱱᱟ ᱛᱮᱭᱟᱨ ᱠᱟᱛᱮ ᱜᱮ ᱫᱩᱲᱩᱵ ᱡᱤᱨᱟᱹᱣ ᱠᱟᱱᱟᱹᱧ ᱫᱩᱲᱩᱵ ᱥᱚᱡᱷᱮ ᱠᱟᱛᱮ ᱡᱚᱢ ᱦᱳᱭᱟᱞᱤᱧ ᱦᱟᱸᱜ᱾
ᱦᱳᱭ ᱛᱚ ᱛᱟᱦᱚᱞᱮ ᱡᱚᱢ ᱠᱚᱫᱚ ᱟᱹᱣᱨᱤ ᱜᱮ ᱦᱩᱭᱩᱜᱼᱟ ᱦᱮᱸ ᱵᱟᱝ?
ᱟᱹᱣᱨᱤ ᱜᱮ ᱦᱩᱭᱩᱜ-ᱟ᱾
ᱚ ᱪᱮᱫ ᱯᱮ ᱩᱛᱩ ᱠᱮᱭᱟ ᱛᱟᱦᱚᱞᱮ?
ᱱᱤᱛᱚᱜ ᱫᱚ ᱟᱞᱮ ᱫᱚ ᱨᱩᱴᱤ ᱦᱩᱭᱱᱟ ᱟᱨ ᱟᱨ ᱠᱩᱱᱫᱨᱤ ᱟᱞᱩ ᱵᱷᱚᱡᱤ ᱟᱨ ᱥᱟᱶᱛᱮ ᱦᱟᱹᱠᱩ ᱞᱟᱭ ᱞᱮᱮ ᱩᱛᱩ ᱞᱮᱫ ᱠᱚᱣᱟ ᱩᱱᱠᱩ ᱥᱟᱶᱛᱮ ᱫᱟᱹᱞ᱾
ᱦᱮᱸᱛᱚ ᱟᱹᱰᱤ ᱢᱚᱸᱡᱽ ᱜᱮᱯᱮ ᱩᱛᱩ ᱠᱟᱜᱼᱟ ᱛᱟᱦᱚᱞᱮ᱾
ᱵᱟᱝ ᱵᱟᱝ ᱪᱮᱫ ᱜᱮ ᱟᱯᱮ ᱫᱚ?
ᱟᱞᱮ ᱫᱚ ᱫᱚᱞᱮ ᱤᱥᱤᱱ ᱟᱠᱟᱟᱜ ᱜᱮᱭᱟ ᱟᱞᱮ ᱫᱚ ᱨᱩᱴᱤ ᱫᱚ ᱩᱱᱟᱹᱜ ᱫᱚ ᱵᱟᱝᱞᱮ ᱡᱚᱢ ᱟᱨᱠᱤ ᱚᱱᱟᱛᱮ ᱫᱟᱠᱟ ᱜᱮᱞ ᱤᱥᱤᱱ ᱟᱠᱟᱫᱟ᱾
ᱨᱩᱴᱤ ᱫᱚ ᱵᱟᱯᱮ ᱡᱚᱢ ᱜᱮᱭᱟ?
ᱨᱩᱴᱤ ᱫᱚ ᱵᱟᱝᱞᱮ ᱡᱚᱢ ᱜᱮᱭᱟ ᱟᱞᱮ ᱫᱚ ᱦᱟᱸᱜ᱾
ᱚ ᱦᱚᱸ ᱟᱨᱮ ᱡᱩᱴᱤᱠᱮ ᱡᱚᱢ ᱧ ᱵᱟᱲ ᱫᱚ ᱡᱟᱹᱥᱛᱤ ᱫᱚ
ᱚ ᱦᱮᱸᱛᱚ ᱨᱩᱴᱤ ᱡᱚᱢ ᱵᱷᱟᱜᱤ ᱫᱚ ᱵᱷᱟᱜᱮ ᱜᱮᱭᱟ ᱢᱮᱱᱠᱷᱟᱱ ᱫᱚ ᱟᱫᱚ ᱵᱟᱝᱞᱤᱧ ᱡᱚᱢ ᱠᱮᱭᱟ ᱟᱹᱞᱤᱧ ᱦᱚᱸ ᱛᱚ ᱚᱲᱟᱜ ᱦᱚᱲ ᱠᱚᱦᱚᱸ ᱵᱟᱝᱠᱚ ᱡᱚᱢ ᱜᱮᱭᱟ ᱩᱱᱟᱹᱜ ᱫᱚ
ᱦᱸᱚ ᱦᱚᱸ
ᱚ ᱟᱞᱮ ᱦᱟᱴᱟᱜ ᱠᱚ ᱥᱮ ᱜᱩᱦᱩᱢ ᱠᱚᱫᱚ ᱡᱚᱛᱚ ᱞᱮ ᱟᱹᱠᱷᱨᱤᱧ ᱜᱮᱭᱟ᱾
ᱟᱯᱮ ᱨᱮᱥᱚᱱ ᱠᱟᱯᱮ ᱧᱟᱢᱟ ᱛᱟᱣ ᱯᱮ ᱟᱹᱠᱷᱨᱤᱧᱟ?
ᱦᱚᱸ ᱟᱠᱠᱷᱨᱤᱧ ᱟᱞᱮ ᱟᱫᱚ ᱱᱚᱝᱠᱟ ᱵᱟᱝᱞᱮ ᱡᱚᱢ ᱛᱮᱫᱚ᱾
ᱚ ᱦᱚᱸ ᱛᱟᱦᱞᱮ ᱛᱚ ᱟᱹᱰᱤ ᱯᱮ ᱞᱚᱥ ᱜᱮᱭᱟ᱾
ᱢᱮᱱᱫᱟᱹᱧ ᱫᱤᱫᱤ ᱵᱮᱠᱜᱨᱟᱩᱱᱰ ᱨᱮᱱᱟᱜ ᱥᱟᱣᱩᱱᱰ ᱟᱸᱡᱚᱢᱚᱜ ᱠᱟᱱᱟ᱾
ᱚᱱᱟ ᱟᱧᱡᱚᱢᱚᱜ ᱠᱟᱱᱟ ᱟᱫᱚ ᱦᱟᱯᱚᱭ ᱠᱟᱹᱴᱤᱡᱼᱼ ᱤᱭᱟᱹ ᱠᱟᱹᱴᱤᱡ ᱤᱧ ᱠᱟᱹᱢᱤᱭᱮᱫ ᱛᱟᱦᱮᱸᱫ ᱥᱮ ᱠᱟᱹᱢᱤᱧ ᱥᱮ ᱠᱟᱹᱴᱤᱡ ᱟᱸᱡᱚᱢᱚᱜ ᱠᱟᱱᱟ ᱦᱳᱭ ᱦᱟᱯᱮ ᱠᱟᱹᱴᱤᱡ ᱥᱚᱨᱚᱨᱟᱜ ᱠᱟᱱᱟᱧ ᱱᱤᱛᱚ ᱜᱤᱧ ᱥᱚᱨᱟᱜ ᱠᱟᱱᱟ᱾
ᱦᱳᱭ ᱦᱳᱭ᱾
ᱟᱫᱚ ᱢᱤᱱᱤᱴ ᱳᱭᱮᱴ ᱵᱤᱱ ᱾
ᱦᱚᱸ ᱦᱚᱸ᱾
ᱦᱮᱞᱳ
ᱦᱮᱸ ᱦᱮᱞᱳ᱾
ᱦᱮᱸ ᱱᱤᱛᱳᱜ ᱟᱸᱡᱚᱢᱚᱜ ᱠᱟᱱᱟ ᱵᱮᱥ ᱜᱮ?
ᱦᱮᱸ ᱱᱤᱛᱚᱜ ᱫᱚ ᱵᱮᱥ ᱜᱮ ᱟᱸᱡᱚᱢᱚᱜ ᱠᱟᱱᱟ ᱵᱮᱠᱜᱨᱟᱣᱩᱱᱰ ᱨᱮᱱᱟᱜ ᱠᱚᱱᱚ ᱥᱟᱣᱩᱱᱰ ᱵᱟᱹᱱᱩᱜ-ᱟ ᱱᱤᱛᱚᱜ ᱫᱚ᱾
ᱚᱱᱮ ᱚᱲᱟᱜ ᱨᱮ ᱢᱤᱱᱟᱹᱧᱟ ᱛᱚ ᱦᱟᱱᱛᱮ ᱵᱟᱝ ᱱᱟᱛᱮ ᱪᱟᱞᱟᱣ ᱦᱩᱭᱩᱜ ᱠᱟᱱᱟ᱾ ᱟᱫᱚ ᱥᱚᱢᱚᱭ ᱜᱮ ᱵᱟᱝ ᱧᱟᱢᱚᱜ ᱠᱟᱱᱟ ᱦᱳᱭ᱾
ᱛᱚ
ᱥᱚᱢᱚᱭ ᱜᱮ ᱵᱷᱮᱞ ᱜᱮ ᱵᱟᱝ ᱧᱟᱢᱚᱜ ᱠᱟᱱᱟ ᱦᱳᱭ᱾ ᱟᱫᱚ ᱱᱚᱣᱟ ᱱᱚᱣᱟ ᱠᱚᱛᱮ ᱡᱮ ᱟᱞᱟᱝ ᱟᱜ ᱨᱚᱲ ᱠᱚᱫᱚ ᱵᱟᱝ ᱨᱤᱡᱮᱠᱴᱚᱜ ᱛᱟᱞᱟᱝᱟ ᱛᱚ?
ᱚᱱᱟ ᱫᱚ ᱟᱥᱟᱭᱟᱹᱧ ᱵᱟᱝ ᱨᱤᱡᱮᱠᱴᱚᱜ-ᱟ ᱠᱟᱨᱚᱱ ᱫᱚ ᱦᱩᱭᱩᱜ ᱠᱟᱱᱟ ᱢᱟᱱᱮ ᱠᱟᱹᱴᱤᱡ ᱜᱮ ᱥᱟᱣᱩᱱᱰ ᱫᱚ ᱟᱸᱡᱚᱢ ᱱᱟᱛᱚ ᱟᱨᱦᱚᱸ ᱢᱟᱱᱮ ᱵᱤᱥᱤ ᱡᱳᱨ ᱛᱮᱫᱚ ᱵᱟᱝ ᱟᱸᱡᱚᱢ ᱠᱟᱱᱟ ᱦᱟᱸᱜ᱾
ᱟᱪᱪᱷᱟ
ᱢᱟᱱᱮ ᱵᱩᱡᱷᱟᱹᱜ-ᱟ ᱢᱟᱱᱮ ᱵᱩᱡᱷᱟᱹᱜ ᱠᱟᱱ ᱛᱟᱦᱮᱸᱫ ᱠᱤ ᱡᱮ ᱥᱟᱰᱮ ᱠᱟᱱᱟ ᱢᱮᱱᱛᱮ ᱨᱚᱲ ᱫᱚ ᱴᱷᱤᱠ ᱜᱮ ᱟᱸᱡᱚᱢᱚᱜ ᱠᱟᱱ ᱛᱟᱦᱮᱸᱱᱟ᱾
ᱚ ᱟᱪᱪᱷᱟ᱾
ᱡᱮ ᱚᱱᱟ ᱥᱟᱣᱩᱱᱰ ᱛᱮ ᱡᱮ ᱨᱚᱲ ᱫᱟᱯᱟᱞ ᱟᱠᱟᱱᱟ ᱚᱱᱠᱟ ᱫᱚ ᱵᱟᱝᱟ ᱦᱟᱸᱜ᱾
ᱦᱳᱭ ᱚᱱᱟᱜᱮ ᱚᱱᱟᱜᱮ ᱱᱟᱜ ᱠᱟᱹᱴᱤᱡ ᱟᱫᱚ ᱚᱲᱟᱜ ᱨᱮᱥᱮ ᱦᱟᱱᱛᱮ ᱱᱟᱛᱮ᱾ ᱛᱮᱜᱮ ᱦᱟᱱᱛᱮ ᱱᱷᱟᱛᱮᱜ ᱟᱢ ᱥᱮ ᱚᱱᱟ ᱠᱷᱟᱹᱛᱤᱨ ᱛᱮᱜᱮ ᱵᱟᱠᱷᱟᱱ ᱫᱚ ᱠᱟᱹᱢᱤ ᱠᱚ ᱥᱟᱹᱛ ᱠᱟᱛᱮ ᱜᱮ ᱢᱟ ᱟᱫᱚ ᱨᱚᱦᱚᱭ ᱯᱮ ᱟᱫᱚ ᱠᱚ ᱢᱮᱱᱟᱜ ᱠᱷᱟᱹᱛᱤᱨ ᱛᱮ ᱚᱸᱚᱭ ᱡᱟᱭᱦᱳᱠ
ᱛᱟᱦᱚᱞᱮ ᱨᱚᱦᱚᱭ ᱠᱚᱫᱚ ᱛᱤᱱᱟᱹᱜ ᱥᱟᱺᱜᱤᱧ ᱯᱮ ᱞᱟᱦᱟ ᱤᱫᱤ ᱜᱚᱜ ᱠᱟᱜ-ᱟ
ᱨᱚᱦᱚᱭ ᱠᱚᱫᱚ ᱱᱤᱛᱚᱜ ᱫᱚ ᱟᱨ ᱢᱤᱫ ᱢᱤᱫ ᱵᱤᱜᱷᱟ ᱨᱮᱱᱟᱜ ᱵᱟᱹᱠᱤ ᱢᱮᱱᱟᱜ ᱛᱟᱞᱮ ᱜᱮᱭᱟ ᱚᱱᱟᱞᱮ ᱚᱱᱟᱞᱮ ᱠᱚᱢᱯᱤᱞᱤᱴᱟ ᱱᱟᱦᱟᱜ ᱟᱨ ᱵᱟᱹᱠᱤ ᱢᱮᱱᱟᱜ ᱛᱟᱞᱮ ᱜᱮᱭᱟ ᱵᱚᱦᱩᱛ ᱜᱮ ᱵᱟᱹᱠᱤ ᱢᱮᱱᱟᱜ ᱛᱟᱞᱮᱭᱟ ᱱᱤᱛᱚᱜ ᱫᱚ ᱦᱩᱸ
ᱟᱯᱮ ᱫᱚ
ᱚ ᱟᱞᱮ ᱫᱚ ᱨᱚᱦᱚᱭ ᱠᱚᱫᱚ ᱪᱟᱵᱟ ᱞᱮᱠᱟᱞᱮ ᱪᱟᱵᱟ ᱟᱹᱜᱩ ᱜᱚᱫ ᱠᱟᱜ-ᱟ ᱟᱨ ᱠᱤᱪᱷᱩ ᱜᱟᱱ ᱢᱮᱱᱟᱜ ᱛᱟᱞᱮᱭᱟ ᱚᱱᱟ ᱫᱚ ᱵᱟᱨᱥᱤᱧ ᱜᱟᱱ ᱦᱩᱭᱩᱜ-ᱟ ᱮᱸᱰᱮ ᱠᱷᱟᱱ ᱜᱮ ᱨᱚᱦᱚᱭ ᱠᱚᱫᱚ ᱢᱟᱱᱮ ᱱᱤᱭᱟᱹ ᱥᱮᱨᱢᱟ ᱞᱮᱠᱟ ᱫᱚ ᱢᱩᱪᱟᱹᱫᱚᱜᱟ ᱟᱨᱠᱤ ᱢᱟᱱᱮ ᱨᱚᱦᱚᱭ ᱠᱟᱹᱢᱤᱴᱟᱜ ᱫᱚ ᱥᱟᱹᱛᱟᱹᱜ-ᱟ᱾
ᱟᱪᱪᱷᱟ ᱟᱫᱚ ᱛᱟᱦᱚᱞᱮ ᱵᱚᱪᱷᱚᱨ ᱢᱤᱫ ᱫᱤᱱ ᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥ ᱜᱮᱭᱟ?
ᱟᱞᱮ ᱫᱚ ᱵᱚᱪᱷᱚᱨ ᱨᱮ ᱵᱟᱨ ᱫᱷᱟᱣ ᱜᱮᱞᱮ ᱪᱟᱥ ᱜᱮᱭᱟᱞᱮ ᱱᱚᱛᱮ ᱟᱞᱮ ᱥᱮᱫ ᱫᱚ ᱠᱳᱱᱳ ᱫᱟᱜ ᱨᱮᱱᱟᱜ ᱫᱚ ᱩᱱᱟᱹᱜ ᱟᱱᱟᱴ ᱜᱟᱱᱚᱜ ᱟᱥᱮ ᱛᱚ ᱚᱱᱟ ᱠᱷᱟᱹᱛᱤᱨ ᱛᱮᱜᱮ ᱟᱞᱮ ᱫᱚ ᱵᱟᱨ ᱫᱷᱟᱣ ᱫᱚᱞᱮ ᱪᱟᱥ ᱜᱮᱭᱟ᱾
ᱠᱮᱱᱟᱞ ᱠᱚ ᱯᱩᱠᱷᱨᱤ ᱠᱚ ᱢᱮᱱᱟᱜ-ᱟ ᱛᱟᱦᱚᱞᱮ
ᱦᱮᱸ ᱟᱞᱮ ᱫᱚ ᱠᱮᱱᱮᱞ ᱦᱚᱸ ᱢᱮᱱᱟᱜ-ᱟ ᱜᱟᱰᱟ ᱦᱚᱸ ᱢᱮᱱᱟᱜ-ᱟ ᱯᱩᱠᱷᱨᱤ ᱦᱚᱸ ᱢᱮᱱᱟᱜ-ᱟ ᱡᱷᱚᱛᱚ ᱜᱮ ᱢᱮᱱᱟᱜ ᱛᱟᱞᱮᱭᱟ᱾
ᱚ ᱛᱟᱦᱚᱞᱮ ᱛᱚ ᱟᱯᱮ ᱵᱷᱟᱜᱤ ᱥᱩᱵᱤᱫᱷᱟ ᱠᱟᱱ ᱛᱟᱯᱮᱭᱟ᱾
ᱫᱟᱜ ᱛᱮᱫᱚ ᱟᱞᱮ ᱫᱚ ᱵᱟᱝᱞᱮ ᱚᱵᱷᱟᱵᱚᱜ ᱜᱮᱭᱟ᱾
ᱚ ᱟᱞᱮ ᱫᱚ ᱥᱮᱨᱢᱟ ᱡᱟᱹᱲᱤ ᱜᱮ ᱵᱷᱚᱨᱥᱟ ᱛᱟᱞᱮ ᱚᱱᱟ᱾ ᱚᱱᱟ ᱪᱷᱟᱲᱟ ᱫᱚ ᱩᱯᱟᱹᱭ ᱵᱟᱹᱱᱩᱜ ᱛᱟᱞᱮᱭᱟ ᱥᱮᱨᱢᱟ ᱡᱮᱫᱤᱱ ᱫᱚ ᱵᱟᱭ ᱡᱟᱹᱲᱤ ᱠᱷᱟᱱ ᱫᱚ ᱚᱱᱠᱟ ᱠᱷᱚᱣᱟ ᱠᱷᱮᱛ ᱛᱮ ᱯᱷᱟᱠᱟ ᱜᱮ ᱛᱟᱦᱮᱸᱱᱟ ᱵᱟᱠᱷᱟᱱ ᱯᱩᱠᱷᱨᱤ ᱠᱚ ᱦᱩᱲᱩ ᱥᱩᱨ ᱨᱮ ᱛᱟᱦᱮᱱᱟ ᱚᱱᱟ ᱚᱸᱰᱮ ᱚᱱᱟ ᱫᱟᱜ ᱞᱮ ᱟᱹᱜᱩᱭᱟ ᱫᱩᱞ ᱟᱞᱮ ᱤᱱᱟᱹᱜᱮ ᱟᱨ ᱪᱮᱫ ᱡᱮᱢᱚᱱ ᱟᱨ᱾ ᱦᱚᱭ
ᱦᱮᱸ ᱛᱚ᱾
ᱱᱚᱜᱚᱭ ᱟᱨ ᱟᱯᱮ ᱛᱟᱦᱚᱞᱮ
ᱟᱨ ᱥᱚᱵᱡᱤ ᱠᱚ ᱛᱚ ᱵᱟᱝᱯᱮ ᱨᱚᱦᱚᱭ ᱜᱮᱭᱟ ᱛᱟᱦᱚᱞᱮ
ᱵᱟᱞᱮ ᱨᱚᱦᱭ ᱠᱟ ᱱᱤᱜ-ᱟ ᱟᱞᱮᱭᱟᱜ ᱢᱤᱫᱴᱟᱝ ᱦᱩᱰᱤᱧᱚᱜᱟᱜ ᱯᱩᱠᱷᱨᱤ ᱢᱮᱱᱟᱜᱼᱟ ᱚᱸᱰᱮ ᱦᱟᱹᱠᱩ ᱠᱩᱞᱮ ᱪᱟᱥ ᱠᱚᱜᱮᱭᱟ ᱱᱚᱰᱮ।
ᱦᱚᱸ
ᱦᱳᱭ
ᱦᱮᱸ ᱛᱚ ᱟᱫᱚ ᱵᱟᱝ ᱫᱟᱜ ᱠᱚ ᱥᱚᱵᱽᱡᱤ ᱠᱚ ᱥᱚᱵᱽᱡᱤ ᱪᱟᱥ ᱠᱚᱨᱛᱮ ᱜᱮᱞᱮ ᱛᱚ ᱟᱨ ᱦᱚᱸ ᱦᱟᱜ ᱠᱷᱟᱱ ᱫᱟᱜ ᱞᱟᱜᱟᱜᱼᱟ ᱦᱮᱸ ᱵᱟᱝ ᱟᱨ ᱫᱟᱜ ᱨᱮᱱᱟᱜ ᱟᱢ ᱢᱮᱱᱫᱟ ᱟᱹᱰᱤ ᱡᱳᱨ ᱟᱱᱟᱴ ᱛᱟᱯᱮ ᱟᱯᱮ ᱫᱚ
ᱦᱟᱸ ᱦᱟᱸ ᱠᱷᱩᱵᱽ ᱜᱮ ᱟᱱᱟᱴ ᱜᱮᱭᱟ ᱟᱫᱚ ᱟᱫᱚ ᱚᱱᱟ ᱱᱟᱯᱟᱭ ᱯᱩᱠᱷᱨᱤ ᱨᱮᱱ ᱦᱟᱠᱩ ᱞᱮ ᱪᱟᱥ ᱟᱠᱟᱫ ᱠᱚᱣᱟ ᱥᱮ ᱟᱫᱚ ᱚᱱᱟ ᱨᱮ ᱫᱚ ᱫᱟᱜ ᱫᱚ ᱪᱮᱠᱟ ᱢᱤᱫ ᱫᱟᱜ ᱞᱟᱜᱟᱜ-ᱟ ᱥᱮ ᱦᱚᱸ ᱟᱫᱚ ᱚᱱᱟ ᱜᱮ ᱠᱟᱹᱴᱤᱡ‌
ᱦᱮᱸᱜᱮ ᱤᱭᱟᱹ ᱫᱟᱜ ᱠᱚᱢᱚᱜᱼᱟ ᱦᱟᱹᱠᱩᱣᱟᱜ ᱦᱟᱹᱠᱩ ᱠᱚᱠᱚ ᱜᱩᱡᱩᱜ ᱟᱠᱚ ᱦᱮᱸ ᱵᱟᱝ
ᱦᱳᱭ ᱦᱳᱭ ᱦᱳᱭ ᱚᱱᱟ ᱠᱷᱟᱹᱛᱤᱨ ᱜᱮ ᱢᱟᱱᱮ ᱥᱮᱨᱢᱟ ᱡᱟᱹᱲᱤ ᱜᱮᱞᱮ ᱟᱞᱮ ᱵᱷᱚᱨᱥᱟ ᱢᱮᱱᱟᱜ ᱛᱟᱞᱮᱭᱟ ᱟᱞᱮᱭᱟᱜ ᱫᱚ᱾
ᱚ ᱛᱟᱦᱟᱞᱮ ᱱᱤᱭᱟᱹ ᱫᱷᱟᱣ ᱥᱮᱨᱢᱟ ᱡᱟᱹᱲᱤ ᱫᱚ ᱟᱯᱮ ᱥᱮᱫ ᱫᱚ ᱚᱠᱟ ᱞᱮᱠᱟ ᱦᱳᱭᱱᱟ?
ᱟᱞᱮ ᱥᱮᱫ ᱫᱚ ᱪᱮᱫᱠᱟᱧ ᱞᱟᱹᱭᱟ ᱳᱭᱮᱫᱟᱨ ᱠᱚᱢᱟ ᱮᱛᱚ ᱮᱛᱚᱭ ᱮᱛᱚ ᱵᱟᱡᱮ ᱪᱟᱵᱟᱭᱮᱜ-ᱟ ᱟᱹᱱᱤᱡ ᱢᱮᱱᱮᱫ ᱥᱤᱛᱩᱝ ᱮᱜᱟᱭ ᱮᱛᱚ ᱪᱟᱨᱟᱴ ᱮ ᱥᱤᱛᱩᱝᱮᱜ-ᱟ ᱟᱢ ᱵᱟᱦᱨᱮ ᱵᱟᱢ ᱩᱰᱩᱜ ᱫᱟᱲᱮᱭᱟᱜ-ᱟᱢ᱾ ᱠᱟᱹᱢᱤ ᱵᱟᱢ ᱠᱟᱹᱢᱤ ᱫᱟᱲᱮᱭᱟᱜ-ᱟ, ᱟᱨ ᱮᱛᱚᱭ ᱡᱟᱹᱲᱤᱭᱮᱜ-ᱟ ᱮᱛᱚ ᱡᱟᱹᱲᱤᱭᱮᱜ-ᱟ ᱢᱟᱱᱮ ᱵᱟᱨᱮ ᱩᱰᱩᱠ ᱜᱮ ᱵᱟᱢ ᱦᱮᱸ ᱚᱝᱠᱟᱭ ᱡᱟᱹᱲᱤᱭᱮᱜᱟ ᱥᱮᱛᱟᱜ ᱠᱷᱚᱱ ᱟᱹᱭᱩᱵ ᱫᱷᱟᱹᱵᱤᱡ ᱫᱤᱱ ᱥᱟᱨᱟ᱾ ᱟᱨᱮ ᱱᱚᱝᱠᱟ ᱱᱚᱝᱠᱟᱭ ᱜᱮᱭᱟ ᱥᱮ ᱢᱤᱫ ᱛᱳᱜ ᱜᱮ ᱡᱟᱲᱤ ᱜᱚᱫᱟᱭ ᱱᱤᱛᱳᱜ ᱜᱮ ᱥᱤᱛᱩᱝ ᱜᱚᱫᱟᱭ᱾
ᱦᱳᱭ ᱦᱳᱭ ᱚᱝᱠᱟ ᱜᱮ ᱦᱳᱭᱳᱜ ᱠᱟᱱᱟ ᱥᱮᱛᱟᱜ ᱵᱮᱲᱟ ᱧᱮᱞ ᱫᱟᱢ ᱟᱹᱰᱤ ᱡᱳᱨᱮ ᱫᱟᱜ ᱠᱮᱜᱟ ᱢᱮᱱᱠᱷᱟᱱ ᱛᱤᱠᱤᱱ ᱵᱮᱲᱟ ᱫᱚᱢᱮ ᱥᱤᱛᱩᱝ ᱠᱮᱜᱟ ᱟᱨᱚ ᱦᱟᱸᱜ ᱫᱩᱴᱟ ᱛᱤᱱᱴᱟ ᱠᱷᱚᱱᱟᱜ ᱫᱟᱜ ᱟᱨᱟᱢᱵᱚ ᱢᱚᱱᱮᱭᱟᱢ ᱢᱟ ᱫᱚ ᱵᱟᱭ ᱫᱟᱜᱟ ᱠᱤᱱᱛᱩ ᱟᱨᱚ ᱚᱠᱟ ᱠᱷᱚᱱᱟᱜ ᱨᱤᱢᱤᱞ ᱪᱚᱝ ᱟᱨᱚ ᱦᱚᱸ ᱫᱟᱜ ᱦᱤᱡᱩᱜᱟ ᱯᱩᱨᱟᱹ᱾
ᱦᱳᱭ ᱚᱱᱟᱜᱮ ᱢᱟᱱᱮ ᱚᱲᱟᱜ ᱵᱷᱤᱛᱤᱨ ᱛᱟᱦᱮᱸ ᱢᱟᱱᱮ ᱵᱟᱨᱦᱮ ᱥᱮᱱ ᱟᱹᱱᱤᱡ ᱠᱚᱱᱚ ᱠᱟᱹᱢᱤ ᱠᱟᱡᱽᱠᱨᱚᱢ ᱦᱚᱸ ᱵᱟᱢ ᱫᱟᱲᱮᱭᱟᱜ ᱟᱱᱤᱡ। ᱦᱩᱸ ᱫᱟᱜ ᱥᱳᱢᱳᱥᱟ ᱱᱤᱛᱳᱜ ᱜᱮ ᱵᱟᱡᱟᱨ ᱞᱤᱧ ᱪᱟᱞᱟᱣ ᱞᱮᱱ ᱛᱟᱦᱮᱸᱫ ᱱᱮ ᱤᱭᱟᱹ ᱥᱮᱛᱟᱜ ᱵᱮ ᱛᱤᱠᱤᱱ ᱠᱚ ᱥᱮᱱ ᱟᱨ ᱛᱟᱞᱟ ᱨᱮᱜᱮ ᱨᱟ ᱮᱸ ᱛᱟᱞᱟ ᱨᱮᱜᱮ ᱧᱟᱢ ᱠᱤᱫᱤᱧᱟᱭ ᱫᱟᱜ ᱟᱫᱚ ᱚᱱᱟᱜᱮ ᱛᱷᱤᱨ ᱚᱸᱰᱮ ᱚᱸᱰᱮ ᱟᱫᱷᱟ ᱜᱷᱚᱱᱴᱟ ᱜᱟᱱ ᱫᱩᱲᱩᱵ ᱛᱤᱸᱜᱩ ᱦᱩᱭᱤᱱ ᱛᱤᱧᱟᱹ ᱫᱚᱠᱟᱱ ᱨᱮ ᱛᱟᱯᱚᱨᱮ ᱚᱸᱰᱮ ᱠᱷᱚ ᱨᱩᱣᱟᱹᱲ ᱨᱩᱣᱟᱹᱲ ᱦᱮᱡ ᱤᱱᱟᱹᱧ ᱫᱟᱜ ᱢᱟ
ᱟᱫᱚ ᱵᱟᱠᱷᱟᱱ ᱫᱟᱜ ᱡᱚᱨᱚ ᱥᱳᱢᱟᱹᱭ ᱜᱤᱢ ᱦᱤᱡᱩᱜ-ᱟ, ᱩᱱᱫᱚ ᱵᱟᱢ ᱦᱮᱡ ᱫᱟᱲᱮᱜ-ᱟ᱾
ᱦᱳᱭ ᱡᱷᱚᱢ ᱡᱷᱚᱢᱮ ᱫᱟᱜ ᱮ ᱟᱱᱤᱡ ᱟᱨᱚ ᱢᱟᱱᱮ ᱪᱮᱫ ᱞᱮᱠᱟ ᱢᱟᱱᱮ ᱛᱚ ᱫᱟᱜ ᱡᱟᱹᱲᱤᱭᱟ ᱟᱻ ᱢᱟᱱᱮ ᱡᱟᱲᱤ ᱨᱮᱜᱮ ᱛᱟᱦᱮᱸᱱᱟ, ᱢᱟᱱᱮ ᱥᱟᱭᱠᱮᱞ ᱪᱟᱹᱞᱩ ᱪᱟᱹᱞᱩ ᱛᱮᱦᱟᱢ ᱪᱟᱵᱟᱜᱟᱢ᱾
ᱚ ᱟᱯᱮ ᱚᱲᱟᱜ ᱠᱷᱚᱱᱟᱜ ᱵᱟᱡᱟᱨ ᱫᱚ ᱛᱤᱱᱟᱹᱜ ᱥᱟᱹᱜᱤᱧ ᱜᱮᱛᱮ ᱛᱟᱦᱚᱞᱮ?
ᱟᱞᱮ ᱫᱚ ᱞᱟᱹᱭ ᱞᱮᱠᱷᱱᱟ ᱯᱚᱱᱨᱚ ᱠᱩᱲᱤ ᱢᱤᱱᱤᱴ ᱪᱟᱞᱟᱣ ᱦᱩᱭᱩᱜ ᱛᱟᱞᱮᱭ-ᱟ ᱥᱟᱭᱠᱮᱞ ᱥᱟᱭ ᱠᱮᱞ ᱛᱮᱠᱷᱟᱱ ᱫᱚ ᱟᱢ ᱫᱚ ᱥᱩᱨᱩᱜᱟᱢ ᱛᱟᱲᱟᱢ ᱛᱮᱠᱷᱟᱱ ᱫᱚ ᱠᱟᱹᱴᱤᱡ ᱪᱩᱞᱩᱝ ᱡᱷᱟᱹᱞ ᱧᱚᱜ᱾
ᱦᱮᱸᱛᱚ ᱟᱫᱚ ᱯᱚᱱᱨᱚ ᱠᱩᱲᱤ ᱢᱤᱱᱤᱴ ᱨᱮᱦᱚᱸ ᱛᱚ ᱛᱚ ᱟᱫᱚ ᱡᱩᱫᱤ ᱫᱟᱜᱟᱭ ᱯᱚᱱᱨᱚ ᱠᱩᱲᱤ ᱢᱤᱱᱤᱴ ᱛᱮᱜᱮ ᱯᱩᱨᱟᱹᱢ ᱞᱚᱦᱚᱫ ᱪᱟᱵᱟᱜ-ᱟ, ᱵᱟᱢ ᱞᱚᱦᱚᱫ ᱪᱟᱵᱟᱜ-ᱟ ᱢᱟᱥᱮ?
ᱦᱳᱭ᱾
ᱦᱮᱸ ᱟᱨᱚ ᱥᱟᱭᱠᱮᱞ ᱠᱟᱛ ᱛᱮ ᱡᱩᱫᱤ ᱟᱨᱚᱢ ᱪᱷᱟᱛᱟ ᱠᱚᱜᱟ ᱛᱟᱞᱦᱮ ᱢᱟᱱᱮ ᱜᱚᱴᱟ ᱜᱮᱛᱚᱢ ᱞᱚᱦᱚᱫ ᱪᱟᱵᱟᱜ-ᱟ ᱟᱫᱚ᱾
ᱦᱳᱭ ᱦᱳᱭ ᱦᱳᱭ ᱟᱫᱚ ᱤᱧ ᱫᱚ ᱵᱟᱹᱧ ᱡᱮ ᱢᱤᱫᱴᱮᱡ ᱪᱷᱟᱛᱟ ᱥᱟᱵ ᱠᱟᱛᱮ ᱪᱟᱹᱞᱩ ᱵᱚᱛᱚᱨ ᱜᱤᱧ ᱵᱩᱪᱟ ᱦᱮᱸ᱾ ᱟᱢ ᱫᱚᱢ ᱵᱟᱰᱟᱭᱟ ᱥᱟᱭᱠᱮᱞ ᱞᱟᱜᱟ?
ᱦᱳᱭ ᱤᱧ ᱫᱚ ᱥᱟᱭᱠᱮᱞ ᱞᱟᱜᱟ ᱫᱩᱧ ᱵᱟᱰᱟᱭ ᱜᱮᱭᱟ, ᱛᱚ ᱪᱷᱟᱛᱟ ᱥᱟᱜ ᱠᱟᱛᱮᱜ ᱦᱚᱸ ᱥᱟᱭᱠᱮᱞ ᱫᱩᱧ ᱪᱟᱹᱞᱩ ᱫᱟᱲᱮ ᱜᱮᱭᱟ ᱾
ᱤᱭᱟᱹ ᱜᱤᱧ ᱵᱩᱡᱟ ᱵᱚᱛᱚᱨ ᱜᱤᱧ ᱵᱩᱪᱟ᱾
ᱦᱚᱸ ᱪᱷᱟᱛᱟ ᱠᱟᱛ ᱛᱮ ᱨᱮᱦᱚᱸ ᱟᱨ ᱪᱷᱟᱛᱟ ᱠᱟᱛᱮ ᱥᱟᱭᱠᱮᱞ ᱪᱟᱹᱞᱩ ᱨᱮᱦᱚᱸ ᱚᱱᱟ ᱫᱚ ᱢᱟᱱᱮᱢ ᱯᱩᱨᱟᱹᱢ ᱞᱚᱜᱚᱫ ᱪᱟᱵᱟᱜ-ᱟ ᱫᱟᱜ ᱫᱟᱜ ᱛᱮᱫᱚ ᱾
ᱦᱚᱸ ᱦᱚᱸ ᱮᱱᱛᱮ ᱟᱫᱚ ᱤᱱᱠᱟᱹ ᱠᱚᱢ
ᱦᱟᱱᱛᱮ ᱱᱟᱛᱮ ᱛᱮ ᱫᱟᱜᱟᱭ ᱡᱷᱤᱴᱤ ᱡᱷᱤᱴᱟᱹᱥ ᱟᱛᱮ ᱛᱚ ᱩᱱ ᱥᱩᱢᱟᱹᱭ ᱫᱚ ᱟᱹᱰᱤ ᱡᱳᱨᱮᱢ ᱞᱚᱦᱚᱫᱚᱜ-ᱟ ᱜᱚᱴᱟ ᱜᱮ, ᱥᱩᱫᱩ ᱚᱱᱟ ᱵᱚᱦᱚᱜ ᱛᱮᱫ ᱜᱮ ᱵᱟᱝ ᱞᱚᱦᱚᱫᱚᱜ ᱠᱟᱱᱟ ᱛᱟᱢᱟ ᱵᱟᱠᱷᱟᱱ ᱜᱚᱴᱟᱢ ᱞᱚᱦᱚᱫᱚᱜ-ᱟ, ᱟᱨ ᱡᱩᱫᱤ ᱥᱳᱡᱷᱮ ᱥᱮᱫ ᱛᱮᱜᱮ ᱫᱟᱜᱟᱭ ᱛᱟᱞᱦᱮ ᱠᱷᱟᱱ ᱫᱚᱹ ᱩᱱᱟ ᱴᱟ ᱫᱚ ᱵᱟᱢ ᱞᱚᱦᱚᱫᱚᱜ-ᱟ ᱦᱟᱸᱜᱠᱷᱟᱱ᱾
ᱤᱝᱠᱟᱹ ᱡᱷᱚᱢ ᱡᱷᱚᱢ ᱡᱟᱹᱲᱤ ᱡᱚᱠᱷᱚᱡ ᱫᱚ ᱴᱷᱤᱠ ᱜᱮᱭᱟ ᱾
ᱦᱚᱸ᱾
ᱦᱳᱭ᱾
ᱦᱩᱸᱜ-ᱩᱸ᱾
ᱱᱟᱯᱟᱭ ᱠᱟᱛᱷᱟ᱾ ᱦᱮᱸ ᱱᱤᱛᱜ ᱢᱟ ᱫᱟᱜ ᱫᱤᱱ ᱠᱟᱱᱟ᱾ ᱟᱫᱚ ᱚᱱᱠᱟ ᱜᱮ ᱥᱚᱢᱚᱥᱟ ᱢᱟ ᱛᱤᱸᱜᱩᱱ ᱜᱮᱭᱟ ᱥᱮ᱾ ᱮᱸ ᱦᱳᱭ᱾
ᱦᱩᱸ᱾ ᱛᱟᱞᱦᱮ ᱟᱢ ᱫᱚ ᱠᱟᱹᱢᱤ ᱠᱚᱫᱚᱢ ᱵᱟᱰᱟᱭ ᱜᱮᱭᱟ ᱥᱮ ᱵᱟᱝᱟ ᱨᱚᱦᱚᱭ ᱛᱩᱫ ᱠᱚ?
ᱤᱧᱠᱟ. ᱠᱟᱹᱴᱤᱡ ᱠᱟᱹᱴᱤᱡ ᱤᱧ ᱵᱟᱰᱟᱭᱟ ᱡᱟᱹᱥᱛᱤ ᱫᱚ ᱵᱟᱹᱧ ᱵᱟᱰᱟᱭᱟ᱾
ᱦᱩᱸ᱾ ᱦᱮᱸ ᱛᱚ ᱢᱟᱱᱮ ᱚᱲᱟᱜ ᱞᱮᱠᱟ ᱥᱮᱬᱟ ᱠᱟᱜ ᱠᱷᱟᱱ ᱜᱮ ᱦᱩᱭᱩᱜᱼᱟ, ᱦᱮᱸ ᱵᱟᱝ?
ᱦᱳᱭ ᱠᱟᱹᱴᱤᱡ ᱥᱮᱬᱟ ᱠᱟᱜ ᱞᱮᱠᱷᱟᱱ ᱜᱮ ᱦᱩᱭᱩᱜᱼᱟ᱾ ᱦᱳᱭ ᱪᱮᱫ ᱠᱟᱜᱼᱟ ᱚᱱᱠᱟ ᱜᱮ᱾
ᱦᱮᱸᱛᱚ᱾ ᱠᱟᱹᱴᱤᱡ ᱪᱮᱫ ᱠᱟᱜ ᱫᱚ ᱫᱚᱨᱠᱟᱨᱟ᱾ ᱠᱟᱨᱚᱱ ᱟᱵᱚ ᱠᱩᱲᱤ ᱜᱤᱫᱽᱨᱟᱹ ᱢᱟ ᱮᱴᱟᱜ ᱚᱲᱟᱜ
ᱚ ᱟᱪᱪᱷᱟ, ᱦᱩᱸ ᱦᱩᱸ ᱦᱩᱸ᱾
ᱱᱟᱦᱟ ᱜᱮ ᱡᱷᱚᱛᱚ ᱜᱮ ᱠᱟᱹᱴᱤᱡ ᱠᱟᱹᱴᱤᱡ ᱪᱮᱫ ᱠᱟᱜ ᱜᱮ ᱱᱟᱯᱟᱭᱟ᱾ ᱾ ᱦᱩᱸ᱾
ᱛᱟᱦᱟᱞᱮ ᱟᱯᱮ ᱫᱚ ᱚᱱᱮ ᱫᱟᱜ ᱡᱚᱠᱷᱟᱡ ᱫᱚ ᱟᱲᱟᱜ ᱥᱤᱫ ᱠᱚᱫᱟᱯᱮ ᱪᱟᱞᱟᱜ ᱜᱮᱭᱟ ᱥᱮ ᱵᱟᱝᱟ? ᱯᱩᱴᱠᱟᱹ ᱦᱟᱞᱟᱝ ᱫᱚᱯᱮ ᱪᱟᱞᱟᱜ ᱜᱮᱭᱟ ᱥᱮ ᱵᱟᱝᱟ?
ᱚ ᱯᱷᱩᱴᱠᱟᱹ ᱦᱟᱞᱟᱝ ᱠᱚᱫᱚ ᱦᱟᱸᱜ ᱠᱷᱟᱱ ᱟᱞᱮ ᱚᱲᱟᱜ ᱦᱚᱲ ᱠᱚᱫᱚ ᱜᱚᱲ ᱜᱚ ᱫᱚᱭ ᱪᱟᱞᱟᱜ ᱜᱮᱟᱭ ᱟᱨ ᱢᱮᱱᱠᱷᱟᱱ ᱤᱧ ᱫᱚ ᱯᱩᱴᱠᱟᱹ ᱦᱟᱞᱟᱝ ᱥᱮ ᱩᱫᱽ ᱦᱟᱞᱟᱝ ᱠᱚᱫᱚ ᱤᱧ ᱫᱚ ᱛᱤᱥ ᱨᱮᱦᱚᱸ ᱟᱹᱣᱨᱤᱧ ᱪᱟᱞᱟᱜᱼᱟ ᱦᱟᱯᱮ ᱦᱟᱸᱜ ᱠᱷᱟᱱ᱾ ᱥᱮ ᱯᱩᱴᱠᱟᱹ ᱯᱩᱴᱠᱟᱹ ᱡᱚᱠᱷᱚᱱ ᱠᱚ ᱨᱟᱠᱟᱵ ᱩᱱ ᱥᱚᱢᱚᱭ ᱪᱮᱫᱠᱟ ᱧᱮᱞᱚᱜ-ᱟ ᱚᱸᱰᱮ ᱴᱷᱮᱱ᱾ ᱟ ᱥᱮ ᱩᱫᱽ ᱡᱚᱠᱷᱚᱱ ᱡᱟᱱᱟᱢᱚᱜᱼᱟ, ᱚᱸᱰᱮ ᱩᱫᱽ ᱡᱟᱱᱟᱢ ᱴᱷᱮᱱ ᱚᱠᱟ ᱞᱮᱠᱟ ᱧᱮᱞᱚᱜᱼᱟ ᱦᱟᱸᱜ ᱠᱷᱟᱱ ᱤᱧ ᱫᱚ ᱮᱠᱷᱚᱱᱚ ᱵᱟᱝ ᱤᱧ ᱵᱟᱰᱟᱭᱟ᱾ ᱚ ᱵᱟᱝ ᱪᱟᱞᱟᱣ ᱦᱩᱭ ᱟᱠᱟᱱᱟ ᱥᱮ᱾ ᱟᱯᱮ ᱥᱮᱫ ᱩᱫ ᱠᱟᱹ ᱢᱮᱱᱟᱜ ᱠᱚᱣᱟ ᱥᱮ ᱵᱟᱝᱟ?
ᱦᱚᱸ ᱢᱮᱱᱟᱜᱼᱟ᱾ ᱩᱫᱽ ᱩᱫᱽ ᱯᱷᱩᱨᱠᱟᱹ ᱦᱚ ᱢᱮᱱᱟᱜᱼᱟ᱾ ᱩᱫᱽᱩᱜ ᱩᱫᱽ ᱦᱚᱸ ᱩᱫᱩᱜ ᱜᱮᱭᱟ ᱵᱟᱹᱞᱤ ᱤᱭᱟᱹ ᱵᱟᱹᱞᱤ ᱩᱫᱽ ᱩᱰᱩᱜᱚ-ᱟ᱾ ᱛᱟᱯᱚᱨᱮ ᱵᱩᱥᱩᱵ ᱩᱫ ᱦᱚᱸ ᱟᱹᱰᱤ ᱞᱮᱠᱟᱱ ᱯᱮ ᱯᱩᱱ ᱞᱮᱠᱟᱱ ᱩᱫᱽ ᱢᱮᱱᱟᱜ-ᱟ᱾ ᱱᱤ ᱯᱩᱱ ᱞᱮᱠ ᱠᱟᱱᱟ᱾ ᱟᱫᱚ ᱚᱸᱰᱮ ᱫᱚ ᱵᱟᱨᱭᱟ ᱜᱮ ᱩᱫᱽ ᱤᱧ ᱧᱮᱞ ᱠᱟᱣᱱᱤᱧ᱾ ᱟᱫᱚ ᱟᱸ ᱤᱧ ᱵᱩᱰᱷᱤ ᱠᱚ-ᱠᱚᱴᱷᱮᱱ ᱜᱤᱧ ᱟᱸᱡᱚᱢ ᱵᱟᱲᱟ ᱟᱠᱟᱫ ᱡᱮ ᱯᱩᱱ ᱞᱮᱠᱟᱱᱟᱜ ᱚ ᱩᱫᱽ ᱵᱟᱹᱧ ᱧᱮ-ᱧᱮᱞ ᱜᱮᱭᱟ ᱱᱤᱡ ᱱᱤᱛᱚᱜ ᱫᱚ᱾
ᱦᱚᱸ᱾
ᱦᱳᱭ᱾
ᱛᱚ ᱟᱞᱮ ᱥᱮᱫ ᱫᱚ ᱚᱱᱮ ᱢᱮᱱᱟᱜᱼᱟ ᱦᱚᱸ ᱵᱩᱥᱩᱵ ᱩᱫᱽ ᱢᱮᱱᱟᱜᱼᱟ᱾ ᱛᱟᱯᱚᱨᱮ ᱵᱟᱹᱞᱤ ᱩᱫᱽ ᱠᱚ ᱢᱮᱛᱟᱜᱼᱟ, ᱵᱩᱱᱩᱢ ᱩᱫᱽ ᱠᱚ᱾
ᱦᱳᱭ᱾
ᱛᱟᱨᱯᱚᱨᱮ ᱚᱱᱮ ᱯᱟᱴᱠᱟ ᱳᱫᱽ᱾ ᱟ ᱛᱟᱨᱯᱚᱨᱮ ᱟᱨ ᱪᱮᱫ ᱩᱫᱽ ᱢᱚᱛᱟᱢ ᱳᱫᱽ ᱠᱚ ᱢᱮᱛᱟᱜᱼᱟ᱾
ᱦᱳᱭ᱾
ᱪᱮᱫ ᱠᱚ ᱟᱨᱦᱚ ᱠᱚ ᱢᱮᱛᱟᱜᱼᱟ ᱚᱱᱠᱟ ᱳᱫᱽ᱾ ᱠᱚᱨᱮᱱᱟᱜ ᱧᱩᱛᱩᱢ ᱠᱚ ᱦᱟᱸᱜ ᱠᱷᱟᱱ ᱩᱱᱟᱹᱜ ᱴᱟ ᱫᱚ ᱵᱟᱝ ᱤᱧ ᱫᱤᱥᱟᱹᱭᱮᱫᱟ ᱤᱧᱦᱚᱸ, ᱩᱱᱟᱹᱜ ᱵᱟᱹᱧ ᱵᱟᱲᱟᱭᱟ ᱥᱮ᱾ ᱠᱚᱨᱮᱱᱟᱜ ᱫᱚ᱾
ᱦᱳᱭ ᱦᱳᱭ᱾
ᱦᱩᱸ᱾
ᱚᱝᱠᱟ ᱜᱮ ᱟᱫᱚ ᱚᱝᱠᱟ ᱜᱮ ᱦᱟᱞᱟᱝ ᱪᱟᱞᱟᱣ ᱜᱚᱫᱚᱜ ᱜᱮᱭᱟᱞᱮ ᱟᱞᱮ ᱯᱮ ᱜᱟᱛᱮ ᱜᱟᱛᱮ᱾ ᱯᱮ ᱦᱚᱲ ᱯᱩᱱ ᱦᱚᱲ, ᱟᱨ ᱵᱟᱠᱷᱟᱱ ᱫᱚ ᱟᱞᱮ ᱜᱟᱛᱮ ᱜᱮ ᱡᱚᱴᱟᱣ ᱠᱟᱛᱮᱫ ᱞᱮ ᱪᱟᱞᱟᱣ ᱜᱚᱫᱚᱜ-ᱟ᱾ ᱠᱟ ᱜᱮ ᱢᱟᱡᱷᱮ ᱢᱚᱫᱷᱮ, ᱦᱳᱭ
ᱦᱮᱸ ᱛᱚ ᱛᱟᱦᱟᱞᱮ ᱤᱭᱟᱹ ᱟᱯᱮ ᱫᱚ ᱩᱫ ᱫᱚᱯᱮ ᱟᱹᱠᱷᱨᱤᱧ ᱜᱮᱭᱟ ᱥᱮ ᱚᱲᱟᱜ ᱞᱟᱜᱟᱫ ᱡᱚᱢ ᱞᱟᱜᱟᱫ ᱜᱮ ᱯᱮ ᱦᱟᱞᱟᱝ ᱟᱹᱜᱩᱭᱟ?
ᱡᱚᱢ ᱞᱟᱹᱜᱤᱫ ᱜᱮ ᱟᱹᱠᱷᱨᱤᱧ ᱫᱚ ᱵᱟᱝᱟ, ᱱᱤᱡᱮ ᱡᱚᱢ ᱞᱟᱹᱜᱤᱫ ᱜᱮ ᱚᱠᱚᱭᱟᱜ ᱞᱮ ᱟᱹᱠᱷᱨᱤᱧᱟ?
ᱦᱮᱸ ᱛᱚ, ᱛᱟᱦᱚᱸᱞᱮ ᱳᱫ ᱳᱫ ᱫᱚᱯᱮ ᱥᱳᱲᱮ ᱜᱮᱭᱟ ᱥᱮ ᱵᱟᱝ ᱟᱯᱮ ᱫᱚ?
ᱟᱞᱮ ᱫᱚ ᱚᱝᱠᱟ ᱫᱚ ᱵᱟᱞᱮ ᱥᱚᱲᱮ ᱛᱟᱦᱮᱸᱫ ᱩᱫ ᱞᱟᱫ ᱵᱷᱟᱹᱜᱤ ᱵᱩᱪᱷᱟᱹᱣ ᱟᱱᱤᱡ
ᱦᱚᱸ ᱞᱟᱫ ᱵᱷᱟᱜᱮ ᱵᱩᱡᱷᱟᱹᱣ ᱟᱱᱤᱡ
ᱞᱟᱫ ᱫᱚ ᱵᱷᱟᱹᱜᱤ ᱵᱩᱡ
ᱦᱮᱸ ᱟᱨ ᱯᱩᱴᱠᱟᱹ ᱥᱳᱲᱮ ᱫᱚᱯᱮ ᱡᱚᱢ ᱵᱟᱲᱟ ᱠᱟᱜ-ᱟ ᱥᱮ ᱵᱟᱝᱟ?
ᱥᱚᱲᱮᱻ ᱯᱩᱴᱠᱟᱹ ᱩᱛᱩ, ᱩᱛᱩ ᱡᱚᱢ ᱦᱳᱭ ᱠᱟᱱᱟ ᱥᱚᱲᱮ ᱫᱚ ᱵᱟᱝ, ᱡᱟᱦᱟᱸᱱᱟᱜ ᱜᱮ ᱛᱩᱜᱤ ᱡᱚᱢ ᱦᱳᱭ ᱠᱟᱱᱟ, ᱥᱚᱲᱮ ᱠᱚᱫᱚ ᱢᱤᱫ ᱫᱤᱱ ᱦᱚᱸ ᱛᱚ ᱟᱹᱣᱨᱤᱧ ᱡᱚᱢᱟ ᱢᱟᱱᱮ
ᱠᱟᱹ ᱥᱚᱲᱮ ᱦᱚᱸᱧ ᱡᱚᱢ ᱵᱟᱲᱟ ᱠᱟᱫ ᱳᱫ ᱥᱳᱲᱮ ᱦᱚᱸᱧ ᱡᱚᱢ ᱵᱟᱲᱟ ᱠᱟᱜ ᱜᱮᱭᱟ᱾
ᱵᱟᱝᱟ ᱤᱧ ᱫᱚ ᱚᱱᱮ ᱩᱛᱩ ᱩᱛᱩ ᱟᱨ ᱚᱱᱮ ᱞᱟᱫ ᱩᱛᱩ ᱟᱨ ᱞᱟᱫ ᱫᱚ ᱠᱷᱩᱵ ᱤᱧ ᱠᱩᱥᱤᱭᱟᱜᱟ ᱱᱤᱡ ᱚᱱᱟ ᱞᱟᱫ ᱫᱚ ᱠᱷᱩᱵ ᱤᱧ ᱠᱩᱥᱤᱭᱟᱜ-ᱟ ᱟᱲᱟᱜ ᱫᱩᱧ ᱡᱚᱢ ᱵᱟᱲᱟ ᱠᱟᱫ ᱟᱱᱤᱡ᱾
ᱟᱫᱚ ᱡᱚᱛᱚᱱᱟᱜ ᱜᱮ ᱥᱤᱵᱤᱞ ᱜᱮᱭᱟ ᱟᱹᱰᱤ ᱪᱮᱦᱚᱸᱨᱟ ᱥᱚᱸᱫᱷᱟᱲ ᱜᱮ ᱥᱚ ᱳᱰᱳᱝᱜ-ᱟ ᱢᱤᱫ ᱴᱟᱝ, ᱵᱷᱟᱹᱜᱤ ᱵᱩᱡᱷᱟᱹᱜ ᱜᱮᱭᱟ ᱞᱟᱫ ᱠᱚ ᱫᱚ ᱞᱟᱫ ᱨᱟᱯᱟᱜ ᱠᱚ ᱜᱮ ᱵᱷᱟᱜᱮ ᱵᱩᱡᱷᱟᱹᱜ-ᱟ᱾
ᱦᱳᱭ ᱦᱳᱭ ᱟᱨ ᱠᱩ ᱩᱝᱠᱩ ᱦᱩᱰᱤᱧ ᱦᱩᱰᱤᱧ ᱢᱟᱪ ᱠᱚ ᱢᱮᱱᱟᱜ ᱠᱚᱣᱟ ᱫᱚ ᱥᱮ ᱩᱝᱠᱩ ᱩᱝᱠᱩ ᱵᱟᱞᱮ ᱵᱟᱞᱮ ᱠᱳᱡ ᱩᱝᱠᱩ ᱞᱟᱫ ᱠᱚ ᱢᱮ ᱥᱮ ᱩᱝᱠᱩ ᱟᱹᱰᱤ
ᱦᱚᱸ ᱩᱝᱠᱩ ᱦᱚᱸ ᱟᱹᱰᱤ ᱪᱚᱨᱚᱠ ᱠᱚ ᱵᱩᱡᱷᱟᱹᱜ ᱜᱮᱭᱟ ᱠᱚ᱾ ᱟᱨᱚᱸ ᱚᱱᱟ ᱥᱟᱥᱟᱝ ᱥᱟᱠᱟᱢ ᱨᱮ ᱡᱩᱫᱤ ᱞᱟᱫ ᱠᱚᱣᱟ ᱠᱚ ᱟᱨᱚ ᱟᱹᱰᱤ ᱢᱚᱸᱡᱽ ᱜᱮ ᱵᱩᱡᱷᱟᱹᱜ-ᱟ᱾
ᱦᱳᱭ ᱦᱳᱭ,
ᱦᱚᱸ,
ᱥᱟᱥᱟᱝ ᱥᱟᱠᱟᱢ ᱨᱮᱫ ᱛᱚ᱾